ᱦᱮᱞᱳ ᱾
ᱦᱮᱸ ᱜᱚᱢᱠᱮ ᱟᱸᱡᱚᱢ ᱫᱟᱵᱤᱱ?
ᱦᱮᱸ ᱜᱚᱝᱠᱮ ᱡᱚᱦᱟᱨ ᱡᱚᱦᱟᱨ ᱾
ᱦᱮᱸ ᱡᱚᱦᱟᱨ ᱜᱮ ᱟᱸᱡᱚᱢ-ᱚᱜ ᱠᱟᱱᱟ ᱟᱹᱞᱤᱧᱟ-ᱜ ᱨᱚᱲ᱾
ᱦᱮᱸ ᱟᱹᱰᱤ ᱪᱮᱨᱦᱟ᱾
ᱟᱪᱪᱷᱟ, ᱛᱟᱦᱚᱸᱞᱮ ᱪᱮᱫ ᱠᱚᱯᱮ ᱪᱤᱠᱟᱹᱭᱮᱫᱟ ᱜᱚᱝᱠᱮ?
ᱱᱚᱸᱜ-ᱚᱭ ᱛᱚ ᱚᱲᱟᱜ ᱠᱚᱨᱮ ᱜᱮ ᱟᱨ ᱴᱩᱠ ᱴᱟᱠ ᱠᱟᱹᱢᱤ ᱵᱟᱲᱟ ᱦᱩᱭᱩᱜ ᱠᱟᱱᱟ ᱥᱟᱶᱛᱮ ᱱᱚᱸᱜ-ᱚ ᱱᱚᱣᱟ ᱢᱤᱫᱴᱮᱱ ᱠᱟᱹᱢᱤ ᱥᱟᱵᱽ ᱦᱩᱭᱱᱟ ᱱᱚᱸᱜ-ᱚᱭ᱾ ᱯᱟᱭ ᱜᱮ ᱪᱟᱞᱟᱜ ᱠᱟᱱᱟ ᱦᱟᱸᱜ ᱦᱮᱸ᱾
ᱟᱵᱚ ᱛᱚ ᱠᱟᱹᱢᱤ ᱡᱚᱝ ᱦᱚᱲ ᱛᱚ ᱥᱮᱥᱛᱟᱜ ᱟᱠᱟᱱ ᱥᱮ ᱪᱮᱫ ᱵᱚᱱ ᱠᱟᱹᱢᱤᱭᱟ ᱪᱮᱫ ᱵᱚᱱ ᱠᱟᱹᱢᱤᱭᱟ ᱠᱟᱹᱴᱤᱡ ᱵᱚᱱ ᱛᱚᱞᱟᱥ ᱵᱟᱲᱟᱭ ᱜᱮᱭᱟ ᱵᱟᱝ ᱥᱮ᱾
ᱦᱳᱭ ᱦᱳᱭ ᱦᱳᱭ, ᱟᱫᱚ ᱜᱚᱝᱠᱮ ᱚᱲᱟᱜ ᱡᱚᱛᱚ ᱠᱚ ᱱᱟᱯᱟᱭ ᱜᱮᱭᱟ ᱥᱮ ᱚᱠᱟ ᱞᱮᱠᱟ?
ᱦᱮᱸ ᱜᱚᱝᱠᱮ ᱡᱚᱛᱚ ᱠᱚ ᱱᱟᱯᱟᱭ ᱵᱟᱲᱟᱭ ᱜᱮᱭᱟ ᱱᱤᱭᱟᱹ ᱜᱷᱟᱹᱲᱤᱡ ᱫᱚ ᱡᱚᱛᱚ ᱠᱚᱜᱮ ᱱᱟᱯᱟᱭ ᱵᱟᱲᱟᱭ ᱜᱮᱭᱟ ᱟᱹᱵᱤᱱ ᱥᱮᱫ ᱜᱮ ᱟᱵᱤᱱ ᱯᱟᱦᱚᱸᱴᱟ ᱜᱮ᱾ ᱟᱪᱪᱷᱟ, ᱫᱤᱭᱮ ᱛᱟᱦᱚᱸᱞᱮ ᱜᱚᱝᱠᱮ ᱟᱫᱚ, ᱛᱮᱦᱮᱸᱧ ᱫᱚ ᱪᱮᱫ ᱠᱚ ᱵᱤᱱ ᱠᱟᱹᱢᱤᱭᱮᱜ-ᱟ᱾
ᱱᱚᱸᱜ-ᱚᱭ ᱛᱚ ᱦᱮᱱᱟᱜ ᱞᱤᱧᱟ ᱚᱲᱟᱜ ᱠᱚᱨᱮᱜᱮ ᱟᱨ ᱴᱩᱠᱴᱟᱠ ᱱᱚᱸᱜ-ᱱᱟ ᱠᱚᱜᱮᱞᱤᱧ ᱪᱚᱨᱪᱟᱭ ᱮᱫᱟ᱾ ᱚᱱᱟ ᱥᱟᱸᱣ ᱛᱮ ᱫᱮᱠᱷᱤ ᱧᱮᱞ ᱛᱚ ᱦᱟᱸᱜ ᱠᱷᱟᱱ ᱪᱮᱫ ᱠᱚ ᱪᱤᱠᱟᱹᱜ ᱠᱟᱱᱟ ᱦᱟᱸᱜ᱾
ᱦᱳᱭ ᱟᱪᱪᱷᱟ ᱜᱚᱝᱠᱮ ᱦᱳᱭ ᱚᱲᱟᱜ ᱠᱚᱨᱮ ᱜᱮ ᱟᱨ ᱜᱚᱢᱠᱮ ᱢᱮᱱ ᱫᱟᱹᱞᱤᱧ ᱟᱵᱤᱱ ᱥᱮᱫ ᱫᱚ ᱵᱤᱨ ᱵᱩᱨᱩ ᱠᱚ ᱪᱮᱫ ᱞᱮᱠᱟ?
ᱦᱳᱭ ᱵᱤᱨ ᱵᱩᱨᱩ ᱫᱟᱨᱮ ᱱᱟᱹᱲᱤ ᱚᱱᱟ ᱢᱟ ᱛᱟᱦᱮᱸᱱ ᱜᱮ᱾
ᱢᱮᱱᱟᱜ ᱟᱠᱟᱜ ᱜᱮᱭᱟ ᱵᱟ ᱛᱟᱦᱚᱸᱞᱮ ᱱᱤᱭᱟᱹ ᱥᱤᱡᱤᱱ ᱨᱮᱢᱟ᱾ ᱫᱚᱢᱮ ᱩᱫ ᱯᱩᱴᱠᱟᱹ ᱠᱚ ᱚᱢᱚᱱ-ᱚᱜ ᱠᱟᱱ ᱫᱚ ᱟᱫᱚ ᱛᱟᱦᱚᱸᱞᱮ ᱟᱹᱵᱤᱱ ᱛᱤᱱᱟᱹᱜ ᱫᱟ ᱚᱱᱟ ᱠᱚᱵᱤᱱ
ᱚᱱᱮ ᱚᱝᱠᱟ ᱪᱮᱫ ᱵᱮᱱ ᱞᱟᱹᱭᱟ ᱫᱩᱠ ᱨᱮᱱᱟᱜ᱾ ᱠᱟᱛᱷᱟ ᱟᱨ ᱚᱱᱟ ᱫᱚ ᱵᱟᱠᱚ ᱞᱟᱹᱭᱟ ᱚᱲᱟᱜ ᱠᱷᱚᱱᱟᱜ ᱵᱤᱱ ᱞᱟᱲᱟᱜ-ᱟ ᱛᱚᱵᱮ ᱛᱚᱵᱮᱱ ᱯᱟᱲᱟᱣᱟ
ᱦᱳᱭ, ᱟᱪᱪᱷᱟ ᱛᱟᱦᱚᱸᱞᱮ ᱱᱤᱛ ᱫᱷᱟᱹᱵᱤᱡ ᱚᱱᱟ ᱡᱟᱦᱟᱸ ᱟᱵᱚᱣᱟᱜ ᱯᱨᱟᱠᱤᱛᱤᱠ ᱦᱮᱱᱟᱜ-ᱟ ᱡᱟᱦᱟᱸ ᱡᱟᱦᱟᱸ ᱠᱚ ᱢᱮᱱᱟ ᱤᱭᱟᱹ ᱦᱚᱴᱚᱠᱟᱜ ᱦᱩᱭᱩᱜ-ᱟ ᱚᱸᱰᱮ ᱩᱫ᱾ ᱯᱩᱴᱠᱟᱹ ᱚᱱᱟ ᱫᱚ ᱮᱠᱷᱚᱱᱳ ᱟᱹᱣᱨᱤᱵᱤᱱ ᱡᱚᱢ ᱢᱟᱱᱮ ᱡᱚᱢ ᱠᱟᱛᱮᱫ ᱫᱚ ᱟᱹᱣᱨᱤ ᱵᱤᱱ ᱧᱮᱞᱟ ᱦᱮᱸ ᱥᱮ ᱵᱟᱝ᱾
ᱵᱟᱝ ᱚᱱᱟ ᱠᱚᱫᱚ ᱦᱟᱸᱜ ᱞᱤᱧ ᱡᱚᱢ ᱜᱮᱭᱟ ᱦᱟᱸᱜ ᱟᱫᱚ ᱦᱳᱭ ᱛᱚ ᱠᱟᱹᱤᱡ ᱥᱚᱢᱵᱷᱚᱵᱽ ᱚᱱᱟ ᱠᱷᱟᱹᱛᱤᱨ ᱛᱮ ᱵᱟᱹᱞᱤᱧ ᱩᱫᱩᱜ ᱫᱟᱲᱮ ᱟᱠᱟᱫᱟ ᱚᱱᱟ ᱠᱚ ᱦᱟᱸᱜ ᱧᱟᱢᱚᱜ ᱜᱮᱭᱟ ᱚᱱᱟ ᱠᱚᱫᱚ ᱪᱟᱞᱟᱜ ᱜᱮᱭᱟ᱾
ᱵᱤᱨ ᱨᱮᱱᱟᱜ ᱚᱱᱠᱟ ᱪᱮᱫ ᱡᱚ ᱵᱮᱞᱮᱭᱟᱜ ᱡᱟᱹᱥᱛᱤ ᱵᱤᱱ ᱠᱩᱥᱤᱭᱟᱜ ᱜᱮᱭᱟ᱾
ᱟᱫᱚ᱾ ᱵᱤᱨ ᱨᱮᱱᱟᱜ ᱫᱚ ᱡᱚᱛᱚ ᱡᱚ ᱵᱮᱞᱮ ᱜᱮᱛᱚ ᱱᱟᱯᱟᱭᱟ ᱡᱚᱛᱚ ᱜᱮ ᱵᱮᱥᱟ ᱟᱫᱚ ᱱᱚᱣᱟ ᱫᱚ ᱵᱟᱠᱚ ᱞᱟᱹᱭᱟ ᱡᱮ ᱦᱮᱜ-ᱮ ᱡᱮᱢᱚᱱ ᱥᱮᱫᱟᱭ ᱫᱚ ᱚᱱᱮ ᱵᱷᱩᱞᱳᱠ ᱛᱟᱦᱮᱸ ᱠᱟᱱᱟ ᱛᱮᱨᱮᱞ ᱛᱟᱨᱚᱵᱽ ᱠᱚ ᱛᱟᱦᱮᱸ ᱠᱟᱱᱟ ᱱᱮᱛᱟᱨ ᱦᱚᱸ ᱢᱮᱱᱟᱜ ᱜᱮᱭᱟ ᱛᱚ ᱱᱟᱦᱟᱜ ᱫᱚ ᱟᱫᱚ ᱚᱱᱠᱟ ᱥᱮᱫᱟᱭ ᱞᱮᱠᱟ ᱱᱚᱣᱟ ᱠᱚ ᱡᱚᱢ ᱧᱩ ᱵᱟᱹᱱᱩᱜ-ᱟ᱾
ᱵᱟᱹᱱᱩᱜ ᱠᱟᱜ-ᱟ ᱵᱟᱝ᱾
ᱟᱫᱚ ᱱᱮᱛᱟᱨ ᱫᱚ ᱟᱫᱚ ᱵᱤᱨ ᱦᱚᱸ ᱵᱟᱵᱚᱱ ᱪᱟᱞᱟᱜ ᱠᱟᱱᱟ ᱟᱫᱚ ᱵᱤᱨ ᱠᱚᱨᱮᱱᱟᱜ ᱡᱟᱦᱟᱸ ᱡᱚ ᱟᱲᱟᱜ ᱥᱟᱠ ᱠᱟᱢ ᱡᱚ ᱵᱤᱞᱤ ᱨᱟᱱ ᱨᱮᱦᱮᱫᱽ ᱠᱚ ᱧᱟᱢᱚᱜ-ᱟ ᱚᱱᱟ ᱠᱚᱦᱚᱸ ᱵᱟᱵᱚᱱ ᱮ ᱥᱮᱸᱫᱽᱨᱟ ᱟᱹᱜᱩᱭᱮᱫ ᱠᱟᱱᱟ᱾ ᱦᱮᱸ ᱥᱮ ᱵᱟᱝ ᱚᱱᱟ ᱠᱷᱟᱹᱛᱤᱨ ᱛᱮ ᱦᱳᱭᱛᱚ ᱵᱤᱨ ᱨᱮᱜᱮ ᱡᱚ ᱵᱤᱞᱤ ᱫᱚ᱾ ᱩᱱᱟᱹᱜ ᱵᱟᱝ ᱵᱚᱱ ᱱᱤᱛᱚᱜ ᱫᱚ ᱵᱟᱝ ᱵᱚᱱ ᱵᱮᱵᱚᱦᱟᱨᱮᱫ ᱠᱟᱱᱟ᱾
ᱦᱳᱭ,
ᱟᱪᱪᱷᱟ ᱜᱚᱝᱠᱮ ᱟᱹᱵᱤᱱ ᱠᱤ ᱱᱚᱣᱟ ᱡᱤᱱᱤᱥ ᱵᱤᱱ ᱵᱟᱲᱟᱭᱟ᱾ ᱵᱤᱨ ᱨᱮ ᱡᱟᱦᱟᱸ ᱠᱤᱫᱩᱵᱽ ᱟᱲᱟᱜ ᱵᱚᱞᱮ ᱠᱚ ᱞᱟᱹᱭᱟ ᱚᱱᱟ ᱵᱤᱱ ᱧᱮᱞ ᱵᱟᱲᱟ ᱟᱠᱟᱜ-ᱟ ᱥᱮ ᱡᱚᱢ ᱵᱟᱲᱟ ᱟᱠᱟᱜ ᱜᱮᱭᱟ ᱵᱤᱱ᱾
ᱟᱸᱡᱚᱢ ᱟᱠᱟᱫᱟᱹᱞᱤᱧ ᱡᱚᱢ ᱫᱚ ᱦᱟᱸᱜ ᱟᱹᱣᱨᱤ ᱞᱤᱧ ᱡᱚᱢᱟ ᱢᱮᱱᱟᱜ ᱜᱮᱭᱟ ᱱᱟᱦᱟᱜ ᱱᱮᱛᱟᱨ ᱦᱚᱸ ᱢᱮᱱᱟᱜ ᱜᱮᱭᱟ᱾
ᱱᱤᱭᱟᱹ ᱚᱠᱛᱚᱨᱮ ᱢᱟᱱᱮ ᱪᱮᱫ ᱠᱚ᱾ ᱥᱚᱵᱽᱡᱤ ᱠᱚᱵᱤᱱ ᱪᱟᱥ ᱵᱟᱲᱟᱣ ᱠᱟᱜᱼᱟ ᱚᱝᱠᱟ ᱚᱲᱟᱜ ᱡᱚᱢ ᱠᱚ ᱞᱮᱠᱟ ᱥᱮ ᱟᱨᱚ ᱟᱹᱠᱷᱨᱤᱧ ᱯᱟᱨ ᱯᱟᱥᱛᱮ
ᱤᱱᱠᱟ ᱫᱚ ᱛᱟᱦᱮᱱ ᱜᱮᱭᱟ ᱴᱩᱠ ᱴᱟᱠ ᱫᱚ ᱛᱟᱦᱮᱱ ᱜᱮᱭᱟ ᱚᱱᱟ ᱠᱚᱫᱚ᱾ ᱟᱵᱚᱣᱟᱜ ᱡᱤᱭᱚᱱ ᱜᱮ ᱪᱟᱥᱵᱟᱥ ᱨᱮᱱᱟᱜ ᱢᱮᱫᱴᱮᱱ ᱤᱭᱟᱹ ᱢᱟᱱᱮ ᱚᱱᱟ ᱫᱚ ᱫᱚᱨᱠᱟᱨ ᱜᱮᱛᱟᱵᱚᱱ ᱡᱟᱦᱟᱸ ᱫᱚ ᱠᱚᱢ ᱵᱤᱥᱤ ᱨᱮᱦᱚᱸ
ᱟᱪᱪᱷᱟ ᱜᱚᱝᱠᱮ ᱟᱯᱮ ᱥᱮᱫ ᱫᱚ ᱚᱝᱠᱟ ᱥᱩᱨ ᱥᱩᱯᱩᱨ ᱟᱲᱮᱯᱟᱥᱮ ᱨᱮ ᱪᱮᱫ ᱚᱝᱠᱟ ᱢᱟᱱᱮ ᱡᱟᱦᱟᱱ ᱢᱟᱱᱮ ᱧᱮᱧᱮᱞ ᱞᱮ ᱚᱱᱠᱟᱱ ᱠᱟᱱ ᱡᱟᱭᱜᱟ ᱢᱮᱱᱟᱜ ᱠᱟᱜᱼᱟ ᱠᱟᱹᱴᱤᱡ
ᱦᱚᱸ ᱚᱝᱠᱟ ᱫᱚ ᱟᱭᱢᱟ ᱟᱭᱢᱟ ᱞᱮᱠᱟᱱᱟᱜ ᱡᱟᱭᱜᱟ ᱠᱚ ᱜᱮ ᱢᱮᱱᱟᱜᱼᱟ ᱡᱟᱦᱟᱸ ᱫᱚ
ᱪᱮᱜ ᱞᱤᱧ ᱞᱮᱭᱟᱵᱤᱱᱟ ᱚᱱᱟ ᱫᱚ᱾ ᱟᱸᱜ ᱞᱟᱹᱭ ᱛᱮᱫᱚ ᱦᱟᱸᱜ ᱵᱟᱹᱞᱤᱧ ᱵᱩᱡᱷᱟᱹᱣ ᱦᱚᱪᱚᱛᱟᱵᱤᱱᱟ ᱡᱚᱛᱚ ᱠᱷᱚᱱᱟᱜ ᱢᱮᱜᱛᱮ ᱵᱟᱹᱵᱤᱱ ᱧᱮᱞᱟ ᱦᱟᱸᱜ ᱦᱳᱭ ᱡᱟᱹᱥᱛᱤ ᱠᱚᱫᱚ ᱦᱳᱭ
ᱡᱟᱹᱥᱛᱤ ᱜᱮ ᱢᱮᱱᱟᱜ ᱠᱟᱜᱼᱟ ᱟᱨ᱾ ᱢᱟᱱᱮ ᱦᱚᱜᱼᱱᱚᱣᱟ ᱡᱟᱦᱟᱸ ᱥᱤᱡᱤᱱ ᱠᱚ ᱞᱟᱹᱭᱼᱟ ᱯᱤᱠᱱᱤᱠ ᱥᱤᱡᱤᱱ᱾ ᱦᱮᱸᱥᱮ ᱩᱱ ᱥᱚᱢᱚᱭ ᱢᱟ ᱚᱠᱛᱚ ᱨᱮ ᱟᱹᱰᱤ ᱟᱹᱭᱰᱤ ᱟᱭᱢᱟ ᱦᱚᱲ ᱜᱮᱠᱚ ᱦᱮᱡ ᱦᱤᱡᱩᱜ ᱜᱮᱭᱟ ᱠᱚ ᱯᱤᱠᱱᱤᱠ ᱦᱮᱸ ᱥᱮ ᱵᱟᱝ᱾
ᱚᱱᱟ ᱨᱮ ᱮᱠᱷᱞᱟ ᱫᱟᱬᱟᱱ ᱨᱮᱫᱚ ᱡᱩᱫ ᱵᱟᱹᱵᱤᱱ ᱵᱩᱡᱷᱟᱹᱣᱟ ᱡᱩᱨᱤᱯᱩᱨᱤ ᱛᱤᱜᱮ ᱵᱮᱥ ᱟᱫᱚ ᱜᱚᱝᱠᱮ ᱵᱟᱯᱞᱟ ᱠᱚᱫᱚ ᱦᱩᱭᱩ ᱠᱟᱱᱟ ᱥᱮ ᱵᱟᱝ?
ᱵᱟᱝᱼᱟ ᱜᱚᱡᱠᱮ
ᱛᱟᱦᱚᱞᱮ ᱟᱫᱚ ᱛᱟᱦᱚᱞᱮ ᱟᱫᱚ ᱚᱝᱠᱟ ᱟᱨ ᱵᱟᱯᱞᱟ ᱠᱚ ᱦᱩᱭ ᱞᱮᱱᱠᱷᱟᱱ ᱫᱚ ᱵᱷᱟᱜᱮ ᱠᱚᱜ ᱜᱮᱭᱟ ᱡᱩᱨᱤᱯᱟᱹᱨᱤᱭᱟᱹᱛᱮᱫ ᱫᱟᱬᱟᱱ ᱵᱤᱱ ᱦᱮᱡ ᱠᱚᱜᱼᱟ᱾ ᱦᱮᱸ ᱚᱱᱟ ᱡᱩᱨᱤᱼᱯᱟᱨᱤ ᱨᱤᱱᱟᱜ ᱚᱱᱟ ᱠᱚ ᱡᱟᱭᱜᱟ ᱨᱮ ᱫᱟᱬᱟᱱ ᱱᱟᱜ ᱢᱚᱡᱟ ᱜᱮ ᱠᱟᱹᱴᱤᱡ ᱵᱷᱤᱱᱟᱹ ᱜᱮᱭᱟ᱾
ᱵᱷᱤᱱᱟᱹ ᱜᱮᱭᱟ ᱵᱟ
ᱟᱫᱚ ᱵᱤᱱ ᱵᱩᱡᱷᱟᱹᱣᱮᱜ ᱜᱮᱭᱟ ᱱᱟᱦᱟᱜ ᱥᱤᱪᱩᱭᱮᱥᱚᱱ ᱨᱮ ᱡᱮ ᱡᱩᱫᱤ ᱯᱟᱹᱨᱤ ᱧᱟᱢ ᱦᱚᱸ ᱠᱟᱹᱴᱤᱡ ᱡᱟᱞᱟ ᱜᱮᱭᱟ᱾
ᱡᱟᱞᱟ ᱜᱮᱭᱟ ᱥᱮ
ᱟᱫᱚ ᱟᱹᱵᱤᱱ ᱫᱚ ᱚᱝᱠᱟ ᱡᱩᱨᱤᱯᱟᱹᱨᱤ ᱠᱚ ᱥᱮᱸᱫᱽᱨᱟ ᱞᱮᱠᱟ ᱫᱚᱵᱮᱱ ᱳᱲᱳᱜ ᱞᱮᱱᱟ ᱥᱮ ᱵᱟᱝᱼᱟ?
ᱵᱟᱝᱼᱟ ᱜᱚᱝᱠᱮ ᱩᱱᱟᱜ ᱫᱷᱟᱹᱵᱤᱡ ᱫᱚ ᱚᱝᱠᱟ ᱫᱚ ᱢᱚᱱᱮ ᱫᱚ ᱵᱟᱝ ᱦᱩᱭ ᱠᱟᱱᱟ᱾ ᱟᱨ ᱠᱟᱹᱴᱤᱡ ᱯᱟᱨᱥᱚᱱᱟᱞ ᱠᱟᱛᱷᱟ ᱫᱚ ᱠᱟᱹᱴᱤᱡ ᱱᱤᱛᱚᱜ ᱫᱚ ᱠᱟᱹᱴᱤᱡ ᱵᱚᱱ ᱛᱷᱟᱯᱤᱫ ᱫᱚᱦᱚ ᱠᱟᱜ ᱦᱩᱭᱩᱜᱼᱟ ᱜᱚᱝᱠᱮ ᱦᱮᱸ ᱥᱮ ᱟᱫᱚ ᱱᱤᱭᱟᱹ ᱴᱩᱯᱤᱠ ᱥᱮᱜ ᱜᱮᱞᱟᱝ ᱜᱟᱞᱢᱟᱨᱟᱜᱼᱟ
ᱟᱪᱪᱷᱟ ᱟᱪᱪᱷᱟ
ᱟᱪᱪᱷᱟ ᱜᱚᱝᱠᱮ ᱛᱟᱦᱚᱞᱮ ᱢᱟᱱᱮ ᱟᱯᱮ ᱥᱮᱫ ᱫᱚ ᱵᱩᱨᱩ ᱠᱚᱫᱚ ᱢᱮᱱᱟᱜ ᱜᱮᱭᱟ ᱥᱮ ᱵᱟᱝ?
ᱦᱟᱸ ᱦᱟᱸ ᱢᱮᱱᱟᱜ ᱜᱮᱭᱟ ᱢᱮᱱᱟᱜ ᱜᱮᱭᱟ᱾
ᱟᱲᱮ ᱯᱟᱥᱮ ᱵᱩᱨᱩ ᱠᱚ ᱢᱟᱱᱮ ᱚᱝᱠᱟ ᱵᱚᱸᱜᱟ ᱵᱩᱨᱩ ᱠᱚ ᱦᱳᱭᱳᱜ ᱜᱮᱭᱟ ᱥᱮ᱾
ᱦᱮᱸ ᱡᱮᱢᱚᱱ ᱟᱹᱥᱩᱨᱤᱭᱟᱹ ᱵᱚᱸᱜᱟ ᱦᱩᱭᱱᱟ ᱟᱥᱟᱲ ᱵᱚᱸᱜᱟ ᱵᱚᱞᱚ ᱛᱚᱨᱟᱭᱮᱱ᱾
ᱟᱥᱟᱲ ᱵᱚᱸᱜᱟ ᱟᱪᱪᱷᱟ ᱜᱚᱝᱠᱮ ᱟᱯᱮ ᱫᱚ ᱪᱮᱫ ᱪᱮᱫ ᱯᱮ ᱵᱚᱸᱜᱟ ᱵᱩᱨᱩᱜ ᱜᱮᱭᱟᱯᱮ ᱫᱮᱠᱷᱤ
ᱱᱚᱜᱼᱚᱭ ᱥᱩᱫᱩ ᱟᱹᱞᱤᱧᱟᱜ ᱫᱤᱥᱟᱹ ᱞᱮᱠᱟ ᱫᱚ ᱡᱟᱱᱛᱷᱟᱣ ᱛᱮᱫ ᱜᱮ ᱦᱟᱸᱜ ᱵᱟᱹᱞᱤᱧ ᱫᱤᱥᱟᱹᱭᱮᱫᱟ ᱵᱟᱠᱷᱟᱱ ᱫᱚ ᱡᱚᱛᱚ ᱜᱮ᱾
ᱡᱚᱛᱚ ᱜᱮ ᱵᱟᱝ ᱢᱟᱱᱮ ᱡᱚᱛᱚ ᱵᱚᱸᱜᱟ ᱵᱩᱨᱩ ᱜᱮ ᱥᱟᱞᱮ ᱥᱟᱞ ᱟᱵᱚᱣᱟᱜ ᱡᱟᱦᱟᱸ ᱵᱟᱨᱦᱮ ᱵᱚᱸᱜᱟ ᱵᱩᱨᱩ ᱠᱚ ᱢᱮᱱᱟᱜ ᱠᱟᱜᱼᱟ ᱦᱮᱸ ᱥᱮ, ᱚᱱᱟ ᱠᱚ ᱡᱚᱛᱚ ᱜᱮ ᱦᱩᱭᱩᱜ ᱜᱮᱭᱟ ᱵᱟᱝᱸ ᱥᱮ?
ᱦᱳᱭ, ᱟᱪᱪᱷᱟ ᱜᱚᱝᱠᱮ ᱱᱤᱭᱟᱹ ᱫᱷᱟᱣ ᱢᱟ ᱧᱮᱞ ᱱᱟ ᱦᱮᱸᱥᱮ? ᱱᱤᱭᱟᱹ ᱫᱷᱟᱣ ᱥᱮᱥᱮᱱ ᱨᱮ ᱫᱚᱢᱮ ᱜᱚᱴᱟ ᱟᱲᱮᱯᱟᱥᱮ ᱠᱚᱨᱮ ᱫᱚᱢᱮ ᱢᱟᱜ ᱢᱚᱬᱮ ᱦᱩᱭᱱᱟ᱾ ᱟᱫᱚ ᱟᱹᱵᱤᱱᱟᱜ ᱟᱹᱛᱩ ᱨᱮ ᱪᱮᱫ ᱞᱮᱠᱟ ᱢᱟᱜ ᱢᱚᱬᱮ ᱠᱚ ᱦᱩᱭᱱᱟ ᱦᱩᱭ?
ᱦᱩᱭᱩᱜ ᱠᱟᱱ ᱜᱮᱭᱟ ᱢᱮᱱᱠᱷᱟᱱ ᱟ ᱡᱮᱡᱟᱨ ᱟ ᱦᱮᱸ ᱤᱭᱟᱹ ᱞᱮᱠᱟᱛᱮ ᱦᱩᱭᱩᱜ ᱠᱟᱱᱟ ᱦᱮᱸ᱾ ᱢᱟᱱᱮ ᱡᱮ ᱡᱟᱨᱟᱻ ᱥᱤᱫᱽᱫᱷᱟᱱᱛᱚ ᱚᱠᱚᱭ ᱚᱠᱟ ᱞᱮᱠᱟ ᱠᱚ ᱛᱮᱭᱟᱨ ᱵᱟᱲᱟᱜ ᱠᱟᱱᱟ ᱚᱱᱠᱟ᱾ ᱵᱟᱠᱷᱟᱱ, ᱵᱟᱠᱷᱟᱱ ᱟᱹᱞᱤᱧ ᱞᱤᱧ ᱟᱸᱡᱚᱢ ᱞᱮᱫᱟ ᱡᱮ ᱟᱯᱚᱱᱟᱜ ᱵᱚᱸᱜᱟ ᱵᱩᱨᱩ ᱯᱚᱨᱚᱵᱽ ᱯᱩᱱᱟᱹᱭ ᱠᱚᱫᱚ ᱢᱤᱫᱴᱮᱱ ᱫᱤᱱ ᱢᱮᱱᱟᱜ ᱛᱟᱵᱚᱱᱟ ᱢᱤᱫᱴᱮᱱ ᱫᱤᱱ᱾ ᱡᱟᱦᱟᱸ ᱫᱚ, ᱚᱱᱟ ᱫᱤᱱ ᱠᱚᱫᱚ ᱟᱹᱵᱤᱱ ᱵᱤᱱ ᱟᱸᱡᱚᱢ ᱠᱟᱫᱟ ᱥᱮ ᱵᱟᱝᱟ, ᱟᱵᱚᱨᱮᱱ ᱮᱸ ᱜᱩᱨᱩ ᱠᱚ ᱟᱛᱮᱫ ᱟᱨ ᱯᱟᱨᱜᱟᱱᱟ ᱠᱚᱣᱟᱛᱮᱫ ᱫᱤᱥᱚᱢ ᱦᱚᱲ ᱠᱚ ᱟᱛᱮᱫ ᱱᱚᱝᱠᱟ ᱟᱵᱚᱣᱟᱜ ᱛᱚᱞ ᱜᱚᱴᱟ ᱵᱩᱴᱟᱹ ᱫᱤᱱ ᱠᱚ ᱢᱮᱱᱟᱜᱼᱟ ᱡᱟᱦᱟᱸ ᱫᱚ ᱚ ᱚᱱᱟ ᱪᱷᱟᱲᱟ ᱵᱟᱹᱱᱩᱜᱼᱟ ᱱᱟᱦᱟᱜ ᱫᱚ᱾
ᱦᱳᱭ, ᱚᱱᱟ ᱫᱚ ᱡᱟᱦᱟᱸ ᱵᱤᱱ ᱞᱮᱭ ᱠᱮᱫᱟ ᱚᱱᱟ ᱫᱚ ᱦᱚᱭᱛᱳ ᱴᱷᱤᱠ ᱵᱟᱞᱤᱧ ᱫᱤᱥᱟᱹ ᱧᱟᱢ ᱫᱟᱲᱮᱭᱟᱜ ᱠᱟᱱᱟ᱾ ᱟᱪᱪᱷᱟ ᱜᱚᱝᱠᱮ ᱦᱚᱸᱜᱼᱚᱭ ᱡᱮ ᱢᱟᱜ ᱢᱚᱬᱮ ᱵᱚᱸᱜᱟ ᱵᱩᱨᱩ ᱠᱟᱛᱷᱟ ᱦᱤᱡᱩᱜ ᱠᱟᱱᱟ ᱦᱮᱸ ᱥᱮ, ᱠᱤᱪᱷᱩ ᱟᱸᱡᱚᱢ ᱦᱩᱭ ᱟᱠᱟᱱᱟ ᱡᱮ ᱢᱟᱜ ᱢᱟᱜ, ᱢᱟᱜ ᱢᱚᱬᱮ ᱵᱚᱸᱜᱟ ᱵᱩᱨᱩ ᱥᱚᱢᱚᱭ ᱤᱛᱟᱹ ᱡᱟᱦᱮᱨ ᱨᱮ ᱟᱨᱠᱤ ᱪᱮᱫ ᱠᱚ ᱢᱮᱱᱟ ᱢᱟᱱᱮ ᱰᱟᱝᱨᱤ ᱠᱚ ᱵᱚᱸᱜᱟ ᱠᱚᱣᱟ ᱚᱱᱟ ᱫᱚ ᱟᱹᱵᱤᱱ ᱛᱤᱱᱟᱹᱜ ᱢᱚᱱᱮᱭᱟ? ᱡᱮ ᱟᱵᱚᱣᱟᱜ ᱵᱚᱸᱜᱟ ᱵᱩᱨᱩ ᱨᱮ ᱱᱚᱝᱠᱟᱱᱟᱜ ᱢᱤᱫᱴᱮᱡ ᱪᱚᱞ ᱢᱮᱱᱟᱜ ᱟᱠᱟᱜ-ᱟ ᱡᱮ ᱰᱟᱝᱨᱤ ᱡᱟᱦᱮᱨ ᱨᱮ ᱰᱟᱝᱨᱤ ᱵᱚᱸᱜᱟ ᱵᱩᱨᱩ?
ᱦᱩᱸ ᱟᱫᱚ ᱚᱱᱟ ᱫᱚ ᱱᱚᱣᱟ ᱫᱚ ᱟᱹᱰᱤ ᱫᱤᱥ ᱨᱮᱱᱟᱜ ᱵᱮᱯᱟᱨ ᱠᱟᱱᱟ ᱟᱹᱰᱤ ᱜᱟᱹᱦᱤᱨ ᱠᱟᱛᱷᱟ ᱠᱟᱱᱟ ᱟᱨ ᱱᱚᱣᱟ ᱫᱚ ᱪᱚᱞ ᱫᱚ ᱢᱮᱱᱟᱜᱼᱟ ᱠᱟᱹᱨᱤ ᱜᱟᱹᱭ ᱡᱟᱦᱟᱸ ᱠᱚ ᱵᱚᱸᱜᱟᱭᱮᱭᱟ ᱴᱷᱤᱠ ᱜᱮᱭᱟ, ᱟᱫᱚ ᱚᱱᱟ ᱫᱚ ᱱᱟᱦᱟᱜ ᱫᱚ ᱱᱚᱝᱠᱟ ᱠᱟᱱᱟ, ᱢᱤᱫᱴᱮᱱ ᱮᱸ ᱯᱚᱨᱚᱵᱽ ᱞᱮᱠᱟ ᱦᱩᱭ ᱠᱟᱱᱟ, ᱱᱚᱣᱟ ᱫᱚᱠᱚ ᱢᱮᱱᱟ ᱵᱟᱠᱷᱟᱱ ᱫᱚ, ᱚᱱᱠᱟ ᱟᱸᱡᱚᱢ ᱠᱟᱱᱟ, ᱵᱚᱸᱜᱟ ᱵᱩᱨᱩ ᱡᱤᱱᱤᱥ ᱠᱟᱱᱟ, ᱱᱚᱣᱟ ᱫᱚ ᱵᱷᱤᱛᱨᱤ ᱡᱤᱱᱤᱥ ᱠᱟᱱᱟ, ᱡᱟᱦᱟᱸ ᱫᱚ ᱱᱚᱣᱟ ᱠᱟᱫᱚ ᱦᱚᱭᱛᱳ ᱧᱤᱫᱟᱹ ᱨᱮᱜᱮ ᱠᱚ ᱠᱟᱹᱢᱤᱭᱟ, ᱦᱩᱸ ᱟᱨ ᱠᱤᱱᱛᱩ ᱵᱟᱠᱚ ᱡᱚᱢ ᱧᱩᱭ ᱛᱟᱦᱮᱸᱜ ᱱᱚᱝᱠᱩ ᱦᱚᱸ ᱟᱸᱡᱚᱢ ᱟᱠᱟᱱᱟ᱾ ᱡᱮᱦᱮᱛᱩ ᱫᱚᱥᱟᱨ ᱫᱤᱱ ᱚᱱᱟ ᱫᱚ ᱢᱟᱜ ᱢᱚᱬᱮ ᱡᱤᱱ ᱠᱚ ᱥᱟᱯᱲᱟᱜᱼᱟ, ᱢᱚᱬᱮ ᱥᱮᱨᱢᱟ ᱚᱱᱛᱚ ᱠᱚ ᱢᱟᱜ ᱢᱚᱬᱮᱜ ᱨᱮᱦᱚᱸ ᱛᱚ ᱞᱮᱭᱟ ᱛᱚ ᱢᱟᱜ ᱢᱚᱬᱮ᱾
ᱦᱳᱭ᱾
ᱛᱚ ᱡᱚᱠᱷᱚᱱ ᱟᱫᱚ ᱚᱱᱟ ᱮᱸ ᱢᱟᱜ ᱢᱚᱬᱮ ᱞᱟᱦᱟ ᱧᱤᱫᱟᱹ ᱨᱮ, ᱱᱚᱝᱠᱟᱱᱟᱜ ᱠᱚ ᱠᱟᱹᱢᱤ ᱛᱚᱨᱟᱭ ᱛᱟᱦᱮᱸᱜᱼᱟ᱾
ᱟᱪᱪᱷᱟ ᱮᱭ᱾
ᱯᱮ ᱮᱞᱟᱠᱟ ᱠᱚᱨᱮᱜᱮ ᱚᱠᱟ ᱞᱮᱠᱟ ᱦᱟᱸᱜ?
ᱟᱞᱮ ᱥᱮᱫ ᱫᱚ ᱚᱱᱟ ᱡᱟᱦᱮᱨ ᱰᱟᱝᱨᱤ ᱨᱮᱱᱟᱜ ᱪᱚᱞ ᱫᱚ ᱵᱟᱹᱱᱩᱜ ᱟᱠᱟᱜ-ᱟ ᱜᱚᱝᱠᱮ, ᱟᱞᱮ ᱥᱮᱫ ᱫᱚ ᱡᱟᱦᱟᱸ ᱢᱟᱨᱟᱝ ᱜᱩᱨᱩᱭᱤᱡ ᱫᱟᱲᱮ ᱡᱟᱦᱟᱸᱭ ᱵᱚᱱ ᱢᱮᱛᱟᱭ ᱠᱟᱱᱟ ᱯᱩᱲ ᱵᱚᱫᱟ᱾ ᱦᱮᱸᱥᱮ, ᱟᱨ ᱡᱟᱦᱮᱨ ᱟᱭᱩ ᱡᱮᱢᱚᱱ ᱵᱚᱱ ᱧᱮᱞᱮ ᱠᱟᱱᱟ᱾ ᱤᱭᱟᱹ ᱜᱩᱞᱤ ᱯᱟᱴ, ᱴᱷᱤ, ᱦᱮᱸᱜ-ᱮ ᱱᱤᱝᱠᱟᱹᱱᱟᱜ ᱡᱟᱦᱟᱸ ᱪᱚᱞ ᱢᱮᱱᱟᱜ ᱟᱠᱟᱜ-ᱟ, ᱱᱚᱣᱟ ᱠᱚᱨᱮᱮᱫ ᱫᱚ ᱟᱞᱮᱥᱮᱫ ᱫᱚ ᱱᱚᱝᱠᱟᱜᱮ ᱟᱨᱠᱤ, ᱡᱟᱦᱮᱨ ᱰᱟᱝᱨᱤ ᱚᱝᱠᱟ ᱫᱚ ᱪᱚᱞ ᱫᱚ ᱵᱟᱹᱱᱩᱜ ᱟᱠᱟᱜ-ᱟ ᱟᱞᱮ ᱥᱮᱫ ᱫᱚ᱾
ᱟᱪᱪᱷᱟ᱾
ᱟᱪᱪᱷᱟ ᱜᱚᱝᱠᱮ, ᱟᱯᱮ ᱚᱱᱟ ᱴᱚᱴᱷᱟ ᱠᱚᱨᱮ ᱚᱝᱠᱟ ᱚᱠᱟᱨᱮ ᱢᱟᱱᱮ ᱧᱩ ᱧᱩᱢ ᱩᱨᱩᱢ ᱤᱭᱟᱹ ᱦᱩᱭᱩᱜ ᱜᱮᱭᱟ ᱟᱨᱠᱤ ᱦᱚᱸᱜ-ᱚᱭ ᱡᱮ ᱢᱟᱜ ᱢᱚᱬᱮ? ᱵᱚᱸᱜᱟᱼᱵᱩᱨᱩ ᱦᱮᱸ ᱥᱮ, ᱚᱸᱰᱮ ᱚᱝᱠᱟᱱᱟᱜ ᱟᱹᱵᱤᱱᱟᱜ ᱵᱟᱲᱟᱭ ᱞᱮᱠᱟᱛᱮ?
ᱢᱟᱜᱢᱚᱬᱮ ᱱᱚᱣᱟ ᱵᱚᱸᱜᱟ ᱵᱩᱨᱩ ᱠᱚᱫᱚ ᱡᱮᱡᱟᱨ ᱟᱛᱩ ᱨᱮᱱᱟᱜ ᱠᱟᱱᱟ ᱛᱚ, ᱟᱫᱚ ᱱᱟᱦᱟᱜ ᱫᱚ ᱫᱤᱥᱚᱢ ᱞᱮᱠᱟ ᱛᱮᱦᱚᱸ ᱦᱩᱭᱩᱜ ᱠᱟᱱ ᱜᱮᱭᱟ, ᱟᱫᱚ ᱫᱤᱥᱚᱢ ᱞᱮᱠᱟ ᱛᱮᱫᱚ ᱩᱱᱟᱹᱜ ᱡᱚᱛᱷᱟᱛᱚᱜ ᱠᱟᱱᱟ, ᱥᱮ ᱵᱟᱝ ᱡᱚᱛᱷᱟᱛᱚᱜ ᱠᱟᱱᱟ, ᱚᱱᱟ ᱫᱚ ᱦᱟᱸᱜ ᱵᱟᱵᱚᱱ ᱞᱟᱹᱭ ᱫᱟᱲᱮᱭᱟᱜ-ᱟ ᱢᱮᱱᱠᱷᱟᱱ ᱫᱤᱥᱚᱢ ᱞᱮᱠᱟᱛᱮᱦᱚᱸ ᱡᱮᱢᱚᱱᱢ ᱱᱟᱢᱠᱚᱨᱟ ᱢᱟᱨᱟᱝ ᱢᱟᱨᱟᱝ ᱱᱟᱜᱟᱨ ᱠᱚᱨᱮ ᱦᱚᱸ ᱦᱩᱭᱩᱜ ᱠᱟᱱᱟ᱾ ᱠᱳᱞᱠᱟᱛᱟ ᱫᱤᱥᱚᱢ ᱢᱟᱜ ᱢᱚᱬᱮ ᱵᱤᱱ ᱟᱸᱡᱚᱢ ᱟᱠᱟᱫ ᱜᱮᱭᱟ ᱱᱤᱥᱪᱳᱭ?
ᱦᱮᱸ ᱟᱸᱡᱚᱢ ᱵᱟᱲᱟ ᱦᱩᱭ ᱠᱟᱱᱟ᱾
ᱚᱝᱠᱟ ᱜᱮ ᱠᱤᱪᱷᱩ ᱠᱤᱪᱷᱩ ᱮᱞᱟᱠᱟ ᱢᱤᱫᱴᱤᱱ ᱮᱸ ᱤᱭᱟᱹ ᱠᱟᱛᱮᱜ ᱫᱤᱥᱚᱢ ᱢᱟᱜ ᱢᱚᱬᱮ ᱠᱚ ᱦᱩᱭᱩᱜ ᱠᱟᱱ ᱜᱮᱭᱟ᱾
ᱦᱳᱭ, ᱟᱪᱪᱷᱟ ᱜᱚᱝᱠᱮ ᱠᱳᱞᱠᱟᱛᱟ ᱢᱟᱜ ᱢᱚᱬᱮ ᱡᱚᱠᱷ ᱠᱷᱚᱱ ᱵᱤᱱ ᱞᱟᱹᱭ ᱠᱮᱜ-ᱟ ᱟᱹᱞᱤᱧ ᱢᱤᱫᱴᱮᱱ ᱱᱚᱸᱰᱮ ᱠᱟᱛᱷᱟ ᱞᱤᱧ ᱠᱟᱹᱴᱤᱡ ᱠᱮᱪᱮᱫ ᱮᱫ ᱵᱤᱱᱟ, ᱦᱮᱸ ᱥᱮ᱾ ᱚᱱᱟ ᱫᱚ ᱱᱚᱝᱠᱟ ᱞᱮᱠᱟ ᱟᱵᱚ ᱛᱚ ᱱᱟᱜᱟᱢ ᱥᱟᱠᱟᱢ ᱨᱮᱵᱚᱱ ᱵᱟᱲᱟᱭ ᱠᱟᱜ-ᱟ ᱡᱮ ᱡᱟᱦᱮᱨ ᱫᱚ ᱢᱟᱱᱮ ᱟᱛᱩ ᱫᱤᱥᱚᱢ ᱵᱮᱱᱟᱣ ᱯᱚᱨᱮ ᱡᱟᱦᱮᱨ ᱫᱚᱠᱚ ᱵᱮᱨᱮᱫᱟ᱾ ᱟᱫᱚ ᱚᱸᱰᱮ ᱠᱤ ᱢᱟᱱᱮ ᱠᱳᱞᱠᱟᱛᱟ ᱨᱮᱱᱟᱜ ᱠᱟᱛᱷᱟ ᱞᱤᱧ ᱢᱮᱱᱮᱫᱟ, ᱚᱸᱰᱮ ᱠᱤ ᱚᱝᱠᱟ ᱟᱹᱛᱩ ᱫᱤᱥᱚᱢ ᱡᱮ ᱟᱵᱚ ᱢᱮᱱᱟᱜ ᱵᱚᱱᱟ ᱥᱮ ᱢᱟᱺᱡᱷᱤ ᱱᱟᱭᱠᱮ ᱚᱝᱠᱟ ᱢᱮᱱᱟᱜ ᱟᱠᱟᱜ ᱠᱚᱣᱟ ᱥᱮ᱾
ᱟᱫᱚ ᱚᱱᱟ ᱫᱚ ᱱᱚᱝᱠᱟ ᱠᱟᱱᱟ ᱢᱟᱱᱮ ᱡᱚᱠᱷᱚᱱ ᱜᱮ ᱢᱤᱫᱴᱟᱝ ᱥᱚᱦᱚᱨ ᱵᱟᱡᱟᱨ ᱨᱮᱫᱚ ᱞᱟᱹᱭ ᱛᱮᱫᱚ ᱟᱵᱚ ᱥᱟᱱᱛᱟᱲ ᱫᱚ ᱢᱟᱱᱮ ᱵᱟᱠᱚ ᱛᱟᱦᱮᱸ ᱠᱟᱱᱟ ᱢᱤᱫᱴᱟᱝ ᱚᱠᱛᱚ ᱫᱚ᱾
ᱦᱳᱭ᱾
ᱟᱫᱚ ᱱᱟᱦᱟᱜ ᱫᱚ ᱚᱱᱟ ᱫᱚ ᱮᱸᱻ ᱱᱚᱝᱠᱟ ᱦᱚᱸ ᱩᱭᱦᱟᱹᱨ ᱵᱷᱟᱵᱽᱱᱟ ᱠᱟᱛᱮᱜ ᱟᱠᱚ ᱠᱚ ᱞᱟᱹᱭᱫᱟ ᱛᱟᱦᱞᱮ ᱠᱚ ᱢᱮᱱᱟᱜ ᱠᱷᱟᱱ ᱟᱨ
ᱦᱳᱭ᱾
ᱴᱷᱤᱠ ᱜᱮᱭᱟ ᱟᱫᱚ ᱦᱮᱸ ᱴᱷᱤᱠ ᱫᱚ ᱴᱷᱤᱠ ᱜᱮᱭᱟ ᱟᱫᱚ ᱡᱚᱠᱷᱚᱱ ᱢᱮᱫᱴᱮᱱ ᱮᱸ ᱵᱩᱡᱷᱟᱹᱣ ᱫᱟᱵᱤᱱ ᱡᱟᱦᱮᱨ ᱜᱟᱲ ᱫᱚ ᱚᱠᱟ ᱞᱮᱠᱟ ᱫᱚᱦᱚ ᱞᱟᱹᱠᱛᱤ ᱠᱟᱱᱜᱮᱭᱟ? ᱚᱠᱟᱞᱮᱠᱟ ᱩᱸ ᱴᱷᱟᱶ ᱨᱮ ᱦᱩᱭ ᱫᱚᱨᱠᱟᱨᱚᱜ ᱠᱟᱱᱟ? ᱟᱨ ᱚᱱᱟ ᱡᱟᱭᱜᱟ ᱪᱮᱛᱟᱱ ᱨᱮᱫᱚ ᱟᱹᱛᱷᱟᱹᱣᱲᱤ ᱵᱚᱞᱚ ᱵᱟᱭ ᱜᱟᱱᱚᱜ-ᱟ ᱦᱚᱸᱜ-ᱚᱱᱠᱟ ᱯᱚᱨᱤᱵᱮᱥ ᱛᱮᱭᱟᱨ ᱦᱩᱭᱩᱜ-ᱟ ᱚᱸᱰᱮ᱾ ᱢᱟᱱᱮ ᱡᱟᱦᱮᱨ ᱜᱟᱲ ᱫᱚ ᱧᱮᱞᱛᱮ ᱵᱷᱮᱜᱟᱨ ᱴᱷᱤᱠᱟᱹᱜ ᱢᱟ ᱡᱮ, ᱱᱚᱣᱟ ᱫᱚ ᱡᱟᱦᱮᱨ ᱜᱟᱲ ᱠᱟᱱᱟ ᱠᱷᱮᱨᱣᱟᱞ ᱠᱚᱣᱟ ᱢᱮᱱᱛᱮᱫ᱾
ᱟᱪᱪᱷᱟ ᱜᱚᱝᱠᱮ ᱟᱹᱞᱤᱧ ᱢᱟ ᱚᱸᱰᱮ ᱠᱳᱞᱠᱟᱛᱟ ᱢᱟᱜ ᱢᱚᱬᱮ ᱢᱟ ᱟᱹᱰᱤ ᱥᱮᱫᱟᱭ ᱨᱮᱞᱤᱧ ᱪᱟᱞᱟᱣ ᱞᱮᱱᱟ ᱦᱮᱸ ᱥᱮ᱾ ᱟᱫᱚ ᱩᱱ ᱚᱠᱛᱚ ᱫᱚ ᱱᱚᱝᱠᱟ ᱦᱩᱭᱩᱜ ᱛᱟᱦᱮᱸᱫ ᱢᱟᱱᱮ ᱟᱹᱭᱩᱵ ᱵᱮᱲᱟ ᱡᱟᱦᱟᱸ ᱥᱟᱹᱨᱫᱤ ᱢᱟᱦᱟ ᱦᱤᱞᱳᱜ ᱟᱫᱚ ᱟᱹᱭᱩᱵ ᱵᱮᱲᱟ ᱫᱚ ᱦᱟᱱᱮ ᱚᱨᱜᱮᱥᱴᱟᱨ ᱯᱨᱳᱜᱨᱟᱢ ᱠᱚᱠᱚ ᱫᱮᱠᱷᱟᱣ ᱵᱟᱲᱟᱭ ᱛᱟᱦᱮᱸᱫ᱾ ᱟᱫᱚ ᱱᱮᱛᱟᱨ ᱦᱚᱭᱛᱳ ᱵᱤᱱ ᱧᱮᱞ ᱵᱟᱲᱟ ᱟᱠᱟᱜ-ᱟ ᱥᱮ ᱪᱟᱞᱟᱣ ᱵᱟᱲᱟ ᱠᱟᱱᱟ, ᱱᱮᱛᱟᱨ ᱫᱚ ᱟᱫᱚ ᱵᱟᱝ ᱪᱟᱞᱟᱣ ᱵᱟᱲᱟ ᱦᱩᱭ ᱠᱟᱱᱟ᱾ ᱟᱫᱚ ᱩᱱ ᱚᱠᱛᱚ ᱟᱨ ᱱᱮᱛᱟᱨ ᱚᱠᱛᱚ ᱨᱮ ᱡᱟ ᱵᱟᱲᱟ ᱧᱮᱞ ᱵᱟᱲᱟ ᱦᱩᱭᱩᱜ ᱠᱟᱱᱟ ᱡᱮ ᱱᱮᱛᱟᱨ ᱢᱟ ᱱᱚᱜ-ᱚ ᱚᱝᱠᱟ ᱡᱟᱹᱱᱤᱡ ᱵᱟᱝ ᱦᱩᱭᱩᱜ ᱠᱟᱱᱟ ᱟᱫᱚ᱾ ᱩᱱ ᱚᱠᱛᱚ ᱨᱮ ᱚᱝᱠᱟᱱ ᱢᱮᱫᱴᱮᱱ ᱢᱟᱨᱟᱝ ᱱᱟᱜᱟᱨ ᱨᱮ ᱟᱫᱚ ᱵᱚᱸᱜᱟ-ᱵᱩᱨᱩ ᱥᱩᱢᱩᱝ ᱤᱭᱟᱹ ᱞᱟᱥᱟᱲᱦᱮᱫ ᱛᱮ ᱚᱱᱟ ᱫᱚ ᱛᱤᱱᱟᱹᱜᱴᱟ ᱡᱩᱠᱛᱤ ᱜᱚᱛᱚ ᱵᱤᱱ ᱢᱚᱱᱮᱭᱟᱜ ᱠᱟᱱᱟ?
ᱢᱟᱱᱮ ᱮᱠᱪᱩᱭᱮᱤ ᱵᱚᱸᱜᱟ ᱵᱩᱨᱩ ᱞᱟᱥᱟᱬᱦᱮᱫ ᱛᱮᱫᱚ ᱞᱟᱠᱪᱟᱨ ᱨᱮᱱᱟᱜ ᱮᱱᱮᱡ ᱥᱮᱨᱮᱧ ᱫᱷᱟᱹᱵᱤᱡ ᱫᱚ ᱵᱮᱥ ᱜᱮ ᱛᱟᱦᱮᱸᱠᱚᱜ-ᱟ᱾ ᱩᱸ ᱱᱤᱛᱳ-ᱟᱜ ᱢᱟᱱᱮ ᱤᱧᱟᱹᱜ ᱫᱤᱥ ᱦᱩᱫᱤᱥ ᱞᱮᱠᱟ ᱛᱮᱫᱚ ᱟᱨ ᱚᱠᱚᱭ ᱚᱠᱟᱞᱮᱠ ᱠᱟᱦᱟᱸᱜ ᱨᱟᱹᱥᱠᱟᱹ ᱡᱚᱝ ᱵᱟᱠᱷᱨᱟ ᱚᱠᱟ ᱞᱮᱠᱟ ᱠᱚ ᱩᱭᱦᱟᱹᱨ ᱵᱷᱟᱵᱽᱱᱟᱭᱫᱟ ᱚᱱᱟ ᱫᱚ ᱡᱩᱫᱟᱹ ᱡᱩᱫᱟᱹ ᱩᱸ ᱮᱞᱟᱠᱟ ᱨᱮᱱᱟᱜ ᱡᱩᱫᱟᱹ ᱡᱩᱫᱟᱹ ᱩᱭᱦᱟᱹᱨ ᱵᱷᱟᱵᱽ
ᱦᱳᱭ, ᱟᱫᱚ ᱚᱸᱰᱮᱱ ᱠᱚ ᱮᱞᱟᱠ ᱠᱟᱨᱮᱱ ᱡᱟᱦᱟᱸᱭ ᱥᱟᱯᱲᱟᱣᱤᱭᱟᱹ ᱠᱚ ᱩᱱᱠᱩ ᱪᱮᱫ ᱞᱮᱠᱟ ᱪᱤᱱᱛᱟᱹ ᱵᱷᱟᱵᱽᱱᱟ ᱠᱟᱛᱮᱫ ᱠᱚ ᱤᱭᱟᱹᱣ ᱟᱠᱟᱫᱟ ᱚᱱᱟ
ᱦᱳᱭ, ᱚᱱᱟᱫᱚ ᱩᱱ ᱩᱱᱠᱩ ᱪᱮᱛᱟᱱ ᱨᱮ ᱵᱟᱠᱷᱟᱱ ᱫᱚ ᱟᱵᱚᱱᱟᱜ ᱫᱚ ᱚᱱᱟ ᱫᱚ ᱞᱟᱠᱪᱟᱨ ᱨᱮᱱᱟᱜ ᱮᱱᱮᱡ ᱥᱮᱨᱮᱧ ᱩᱸ ᱠᱟᱛᱮᱫ ᱜᱮ ᱢᱩᱪᱟᱹᱫ ᱠᱟᱜ ᱞᱮᱠᱷᱟᱱ ᱜᱮ ᱵᱮᱥ᱾ ᱦᱚᱭ ᱟᱫᱚ ᱚᱸᱰᱮ ᱡᱩᱫᱤ ᱟᱨᱦᱚᱸ ᱢᱟᱱᱮ ᱵᱚᱸᱜᱟ ᱵᱩᱨᱩ ᱯᱟᱴ ᱠᱟᱱ ᱛᱟᱵᱚᱱᱟ ᱛᱚ ᱱᱚᱣᱟ ᱫᱚ᱾ ᱛᱚ ᱚᱱᱟ ᱞᱮᱠᱟᱛᱮ ᱮᱸ ᱤᱭᱟᱹ ᱫᱚ ᱯᱟᱞᱮᱱ ᱮᱸ ᱤᱧᱟᱹᱜ ᱞᱮᱠᱟᱛᱮ ᱫᱚ ᱫᱚᱢᱮ ᱮᱠᱴᱟ ᱫᱚ ᱵᱟᱭ ᱥᱩᱵᱤᱫᱷᱟ ᱧᱚᱜ ᱵᱩᱡᱷᱟᱹᱜ-ᱟ ᱟᱨᱠᱤ, ᱦᱩᱸ᱾
ᱥᱚᱵᱷᱟ ᱵᱟᱝ ᱧᱮᱞᱚᱜ ᱠᱟᱱᱟ ᱦᱮᱸ ᱥᱮ?
ᱡᱟᱭᱦᱳᱠ ᱜᱚᱝᱠᱮ ᱚᱠᱛᱚ ᱠᱷᱟᱴᱚ ᱜᱮᱭᱟ ᱟᱫᱚ ᱱᱚᱝᱠᱟ ᱜᱮ ᱟᱨᱦᱚ ᱛᱟᱭᱚᱢ ᱫᱟᱨᱟᱢ ᱱᱚᱝᱠᱟ ᱡᱩᱫᱤ ᱜᱟᱯᱟᱞᱢᱟᱨᱟᱣ ᱠᱷᱟᱱ ᱫᱚ ᱯᱷᱳᱱ ᱵᱤᱱ ᱦᱮᱸ᱾
ᱟᱪᱪᱷᱟ ᱜᱚᱢᱠᱮ ᱴᱷᱤᱠ ᱜᱮᱭᱟ ᱢᱟ ᱡᱚᱦᱟᱨ ᱜᱮ ᱦᱮᱸ, ᱡᱚᱦᱟᱨ ᱜᱮ᱾ ᱟᱨ ᱜᱮ᱾